ᱚ ᱾
ᱦᱮᱸ ᱜᱚᱝᱠᱮ ᱡᱚᱦᱟᱨ ᱜᱮ ᱾
ᱦᱳᱭ ᱜᱚᱢᱠᱮ ᱡᱚᱦᱟᱨ ᱜᱮ ᱾
ᱱᱟᱯᱟᱭ ᱵᱟᱲᱟ ᱜᱮᱭᱟᱢ ᱛᱚ ᱠᱟᱹᱡ ᱾
ᱦᱳᱭ ᱜᱚᱝᱠᱮ ᱱᱟᱯᱟᱭ ᱜᱮ ᱟᱢ ᱜᱮ?
ᱤᱧᱦᱚᱸ ᱱᱟᱯᱟᱭ ᱜᱮ ᱪᱮᱫ ᱠᱚᱢ ᱠᱟᱹᱢᱤ ᱵᱟᱲᱟᱭᱮᱫᱼᱟ?
ᱟᱪᱪᱷᱟ ᱠᱟᱹᱢᱤ ᱵᱟᱲᱟ ᱵᱚᱞᱛᱮ ᱚᱲᱟᱜ ᱨᱮᱜᱮ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱦᱮᱸ ᱟᱹᱰᱤ ᱢᱚᱸᱡᱽ ᱟᱨ ᱛᱟᱦᱚᱞᱮ ᱚᱱᱠᱟᱱᱟᱜ ᱚᱲᱟᱜ ᱠᱚᱨᱮᱱᱟᱜ ᱠᱟᱹᱢᱤ ᱫᱚᱢ ᱠᱟᱹᱢᱤ ᱵᱟᱲᱟᱭ ᱫᱟ ᱥᱮ ᱵᱟᱝ?
ᱦᱮᱸ ᱚᱲᱟᱜ ᱠᱚᱨᱮᱱᱟᱜ ᱠᱟᱹᱢᱤ ᱜᱮ ᱮᱠᱷᱚᱱ ᱛᱚ ᱪᱟᱥ ᱫᱤᱱ ᱜᱚᱝᱠᱮ ᱫᱟᱜ ᱦᱚᱸ ᱚᱱᱠᱟ ᱞᱮᱠᱟ ᱫᱟᱜ ᱡᱟᱹᱲᱤ ᱵᱟᱹᱱᱩᱜ ᱟᱠᱟᱫᱟ᱾ ᱚᱲᱟᱜ ᱠᱚᱨᱮ ᱜᱮ ᱾
ᱟᱪᱪᱷᱟ ᱦᱳᱭ ᱾
ᱦᱩᱸ ᱟᱢ ᱫᱚ ᱜᱚᱢᱠᱮ ᱪᱮᱫ ᱠᱚᱢ ᱠᱟᱹᱢᱤ ᱵᱟᱲᱟᱭᱮᱫ ᱠᱟᱱᱟ?
ᱠᱟᱹᱢᱤ ᱫᱚ ᱦᱠᱷᱟᱡ ᱤᱧ ᱫᱚ ᱦᱟᱠᱷᱟᱡ ᱤᱭᱟᱹᱧ ᱠᱷᱩᱞᱟᱹᱣ ᱟᱠᱟᱫᱼᱟ ᱾ ᱪᱮᱫ ᱠᱚ ᱞᱟᱹᱭᱟ ᱡᱩᱛᱟᱹ ᱫᱚᱠᱟᱱ ᱱᱚᱣᱟᱜᱤᱧ ᱪᱟᱞᱟᱣᱮᱫᱼᱟ ᱱᱤᱛ ᱜᱷᱟᱹᱲᱤᱡ ᱫᱚ ᱾
ᱚ ᱟᱪᱪᱷᱟ ᱡᱩᱛᱟᱹ ᱫᱚᱠᱟᱱ ᱾
ᱦᱮᱸ ᱟᱫᱚ ᱪᱮᱫ ᱮᱢ ᱪᱤᱠᱟᱹᱭᱟ ᱵᱮᱠᱟᱨ ᱛᱟᱦᱮᱸ ᱠᱟᱛᱮᱜ ᱦᱚᱸ ᱞᱟᱵᱷᱚ ᱵᱟᱝ ᱧᱮᱞᱚᱜ ᱠᱟᱱᱟ ᱚᱱᱮ ᱦᱟᱱᱟ ᱯᱟᱛᱟ ᱪᱷᱟᱛᱟ ᱫᱟᱬᱟ ᱠᱷᱚᱱᱟᱜ ᱫᱚ ᱡᱟᱦᱟᱱᱟᱜ ᱢᱤᱫᱴᱟᱱ ᱵᱮᱵᱽᱥᱟ ᱨᱮᱢ ᱟᱬᱜᱚ ᱞᱮᱠᱷᱟᱱ ᱠᱟᱹᱴᱤᱡ ᱢᱚᱸᱡᱚᱜ ᱜᱮᱭᱟ ᱦᱮᱸᱥᱮ ᱚᱱᱮ ᱚᱲᱟᱜ ᱦᱚᱲᱟᱜ ᱥᱚᱝᱥᱟᱨ ᱦᱚᱸ ᱪᱟᱞᱟᱜᱼᱟ ᱾ ᱠᱤᱪᱷᱩ ᱛᱤᱨᱮ ᱠᱟᱹᱣᱰᱤ ᱦᱚᱸ ᱛᱟᱦᱮᱱᱟ ᱾
ᱚᱱᱠᱟ ᱡᱩᱛᱟᱹ ᱫᱚᱠᱟᱱ ᱛᱮᱜᱮ ᱚᱲᱟᱜ ᱥᱚᱝᱥᱟᱨ ᱫᱚ ᱪᱟᱞᱟᱜ ᱠᱟᱱᱟ ᱥᱮ ᱪᱮᱫᱮᱠᱟ ᱾
ᱦᱮᱸ ᱴᱩᱠ ᱴᱟᱠ ᱫᱚ ᱪᱟᱞᱟᱜ ᱠᱟᱱᱟ ᱦᱟᱜᱠᱷᱟᱡ ᱟᱨᱚ ᱜᱤᱫᱽᱨᱟᱹ ᱯᱤᱫᱽᱨᱟᱹᱣᱟᱜ ᱠᱷᱚᱨᱪᱟ ᱟᱨᱚ ᱚᱲᱟᱜ ᱦᱚᱲᱟᱜ ᱠᱷᱚᱨᱪᱟ ᱢᱳᱴᱟᱢᱩᱴᱤ ᱪᱟᱞᱟᱜ ᱠᱟᱱᱟ ᱠᱷᱟᱡ᱾ ᱟᱨ ᱛᱟᱦᱞᱮ ᱟᱢ ᱜᱚᱝᱠᱮ ᱚᱱᱠᱟᱱᱟᱜ ᱫᱚ ᱪᱮᱫ ᱮᱢ ᱪᱤᱱᱛᱟᱹ ᱵᱷᱟᱵᱱᱟ
ᱱᱮ ᱦᱚᱲ ᱫᱚ ᱪᱟᱥ ᱵᱟᱥ ᱛᱮ ᱜᱮ ᱾
ᱦᱮᱸ ᱡᱷᱚᱛᱚ ᱛᱮᱜᱮ ᱞᱟᱡ ᱫᱟᱠᱟ ᱫᱚ ᱪᱟᱞᱟᱜᱼᱟ ᱾ ᱦᱮᱸ ᱛᱟᱦᱚᱞᱮ ᱥᱚᱵᱡᱤ ᱫᱚ ᱪᱮᱫ ᱪᱮᱫ ᱠᱚᱢ ᱨᱚᱦᱚᱭ ᱠᱟᱫᱟ?
ᱮᱠᱷᱚᱱ ᱫᱚ ᱚᱱᱟ ᱢᱟᱹᱨᱤᱪ ᱨᱚᱦᱚᱭ ᱦᱩᱭ ᱞᱮᱱᱟ ᱛᱚ ᱚᱱᱟ ᱢᱟᱹᱨᱤᱪ ᱜᱮ ᱡᱟᱹᱥᱛᱤ ᱨᱚᱦᱚᱭ ᱦᱩᱭ ᱞᱮᱱᱟ ᱮᱠᱷᱚᱱ ᱟᱨᱚ ᱯᱷᱤ ᱨᱚᱭ ᱦᱩᱭᱩᱜ ᱠᱟᱱᱟ ᱾
ᱟᱪᱪᱷᱟ ᱢᱟᱹᱨᱤᱪ ᱫᱚ ᱛᱟᱦᱚᱞᱮ ᱛᱤᱱᱟᱹᱜ ᱵᱤᱜᱷᱟᱹ ᱜᱟᱱᱮᱢ ᱨᱚᱦᱚᱭ ᱞᱮᱫᱼᱟ?
ᱟᱞᱮᱥᱮᱫ ᱫᱚᱦᱟ ᱚᱱᱠᱟ ᱵᱤᱜᱷᱟᱹ ᱦᱤᱥᱮᱵ ᱫᱚᱦᱟᱜ ᱵᱟᱹᱧ ᱵᱟᱲᱟᱭᱟ ᱜᱚᱢᱠᱮ ᱾ ᱛᱚ ᱚᱱᱠᱟ ᱵᱟᱨᱭᱟ ᱵᱚᱲᱚ ᱠᱷᱮᱛ ᱢᱮᱱᱟᱜ ᱟᱠᱟᱫᱟ ᱚᱱᱟ ᱚᱱᱟ ᱚᱱᱟ ᱵᱚᱲᱚ ᱠᱷᱮᱛ ᱨᱮᱜᱮ ᱨᱚᱦᱚᱭ ᱦᱩᱭ ᱞᱮᱱᱟ᱾
ᱟᱪᱪᱷᱟ ᱦᱳᱭ ᱟᱨ ᱛᱟᱦᱚᱞᱮ ᱚᱱᱟ ᱢᱟᱹᱨᱤᱪ᱾ ᱜᱚᱫ ᱵᱟᱠᱷᱨᱟ ᱛᱮᱫᱚ ᱦᱚᱲᱮᱢ ᱞᱟᱜᱟᱣ ᱠᱚᱜᱮᱭᱟ ᱥᱮ ᱟᱢ ᱛᱮᱜᱮᱢ ᱜᱚᱫᱟ᱾
ᱵᱟ ᱵᱟ ᱵᱟ ᱦᱚᱲ ᱠᱚᱫᱚ ᱞᱟᱜᱟ ᱵᱟᱝ ᱢᱟᱱᱮ ᱮᱠᱞᱟ ᱛᱮᱜᱮ ᱢᱟᱱᱮ ᱚᱲᱟᱜ ᱦᱚᱲ ᱚᱲᱟᱜ ᱦᱚᱲ ᱢᱤᱞᱤ ᱜᱮᱞᱮ ᱜᱚᱫ ᱜᱮᱭᱟ᱾
ᱦᱮᱸ ᱮᱸᱰᱮᱠᱷᱟᱱ ᱢᱟᱱᱮ ᱯᱚᱲᱛᱟ ᱦᱚᱸ ᱛᱟᱦᱮᱱᱟ ᱵᱟᱝᱠᱷᱟᱱ ᱢᱤᱫᱴᱟᱱ ᱦᱚᱲ ᱡᱮᱢ ᱞᱟᱜᱟᱣᱮᱭᱟ ᱚᱱᱟ ᱵᱟᱠᱷᱨᱟ ᱢᱟ ᱩᱱᱤ ᱠᱟᱹᱣᱰᱤ ᱮᱢ ᱦᱩᱭᱩᱜ ᱟ ᱥᱮ᱾
ᱦᱮᱸ ᱚᱱᱟ ᱠᱟᱹᱣᱰᱤ ᱮᱢ ᱦᱩᱭ ᱮᱢ ᱦᱩᱭᱩᱜ ᱠᱷᱟᱹᱛᱤᱨ ᱜᱮ ᱦᱮᱸ ᱞᱟᱜᱟᱣ ᱫᱚ ᱵᱟᱝ ᱦᱩᱭᱩᱜᱼᱟ ᱚᱱᱟ ᱟᱨᱠᱤ᱾
ᱦᱮᱸ ᱛᱟᱦᱞᱮ ᱜᱚᱝᱠᱮ ᱱᱚᱜᱼᱚᱭ ᱡᱮ ᱢᱟᱹᱨᱤᱪ ᱮᱢ ᱪᱟᱥ ᱠᱟᱜᱼᱟ ᱱᱚᱣᱟ ᱪᱟᱥ ᱨᱮ ᱚᱠᱟᱞᱮᱠᱟ ᱠᱷᱟᱴᱟᱞᱤ ᱢᱮᱱᱟᱜᱼᱟ᱾
ᱠᱷᱟᱴᱟᱞᱮ ᱵᱚᱞᱛᱮ ᱠᱷᱟᱴᱟᱞᱮ ᱫᱚ ᱦᱟᱸᱜ ᱢᱟᱹᱨᱤᱪ ᱨᱮᱫᱚ ᱚᱱᱠᱟ ᱞᱮᱠᱟ ᱵᱟᱹᱱᱩᱜ ᱠᱟᱫᱟ ᱠᱤᱱᱛᱩ ᱮᱴᱟᱜ ᱡᱟᱦᱟᱸᱱᱟᱜ ᱚᱱᱟ ᱠᱩᱯᱷᱤ ᱡᱮᱢᱚᱱᱤᱧ ᱪᱟᱥ ᱠᱟᱫᱟ ᱱᱚᱣᱟ ᱨᱮᱫᱚ ᱠᱷᱟᱴᱟᱞᱤᱜᱮ ᱵᱟᱹᱲᱛᱤ ᱢᱮᱱᱟᱜ ᱜᱮᱭᱟ ᱦᱟᱸᱜ᱾
ᱦᱮᱸ ᱛᱟᱦᱞᱮ ᱜᱚᱝᱠᱮ ᱢᱟᱹᱨᱤᱪ ᱨᱮᱫᱚ ᱛᱤᱡ ᱢᱟᱹᱨᱤᱪ ᱨᱮᱫᱚ ᱛᱤᱡᱩ ᱠᱚᱫᱚ ᱠᱚ ᱞᱟᱜᱟᱜ ᱜᱮᱭᱟ ᱥᱮ ᱵᱟᱝ?
ᱵᱟᱵᱟ ᱩᱠᱩᱨ ᱚᱱᱠᱟ ᱞᱮᱠᱟ ᱫᱚ ᱞᱟᱜᱟᱣ ᱵᱟᱝᱠᱚ ᱞᱟᱜᱟᱣ ᱠᱟᱱᱟ ᱢᱟᱤᱡ ᱨᱮ ᱛᱤᱡᱩ ᱠᱚᱫᱚ᱾
ᱟᱪᱪᱷᱟ ᱛᱟᱦᱚᱞᱮ ᱱᱚᱣᱟ ᱫᱚ ᱯᱟᱹᱭᱠᱟᱹᱨᱤᱢ ᱮᱢᱟ ᱠᱚᱣᱟ ᱥᱮ ᱟᱢ ᱫᱩᱲᱩᱵ ᱠᱟᱛᱮᱢ ᱟᱠᱷᱨᱤᱧ ᱜᱮᱭᱟ?
ᱱᱚᱣᱟ ᱫᱚ ᱯᱟᱹᱭᱠᱟᱹᱨᱤ ᱦᱚᱸ ᱮᱢᱟ ᱠᱚᱜᱮ ᱦᱩᱭᱩᱜᱼᱟ ᱟᱨ ᱱᱮᱦᱚᱨ ᱦᱚᱸ ᱟᱠᱷᱨᱤᱧ ᱦᱩᱭᱩᱜᱼᱟ᱾
ᱟᱪᱪᱷᱟ᱾
ᱱᱮ ᱦᱚᱲ ᱛᱚ ᱚᱝᱠᱟ ᱦᱟᱴ ᱠᱚᱨᱮ ᱫᱚ ᱪᱟᱞᱟᱣ ᱠᱚᱫᱚ ᱵᱟᱝ ᱦᱩᱭᱩᱜ ᱜᱮᱭᱟ ᱡᱟᱦᱟᱸᱭ ᱚᱲᱟᱜ ᱠᱚᱨᱮ ᱜᱮ ᱦᱤᱡᱩᱜ ᱜᱮᱭᱟ ᱫᱮᱱ ᱛᱟᱦᱚᱞᱮ ᱩᱱᱠᱩᱜ ᱜᱮ ᱮᱢᱟ ᱠᱚ ᱦᱩᱭᱩᱜᱼᱟ᱾
ᱦᱮᱸ ᱛᱟᱦᱞᱮ ᱟᱢ ᱫᱚ ᱦᱟᱴ ᱦᱮᱸ᱾ ᱦᱟᱴ ᱨᱮ ᱫᱩᱲᱩᱵ ᱠᱟᱛᱮᱜ ᱟᱠᱷᱨᱤᱧ ᱨᱮᱱᱟᱜ ᱯᱚᱲᱛᱟᱢ ᱵᱩᱡᱷᱟᱹᱣᱟ ᱥᱮ ᱯᱟᱹᱭᱠᱟᱹᱨᱮ ᱮᱢ ᱞᱮ ᱞᱮᱠᱟᱱ ᱯᱚᱲᱛᱟᱢ ᱵᱩᱡᱷᱟᱹᱣᱟ?
ᱛᱚ ᱦᱟᱸᱴ ᱨᱮᱫᱚ ᱦᱟᱸᱜ ᱜᱚᱝᱠᱮ ᱤᱧ ᱫᱚ ᱵᱟᱹᱧ ᱫᱩᱲᱩᱵ ᱵᱟᱲᱟ ᱠᱟᱱᱟ᱾
ᱢᱟᱱᱮ ᱯᱟᱹᱭᱠᱟᱹᱨ ᱨᱮ᱾
ᱦᱮᱸ ᱟᱨ ᱱᱮ ᱦᱚᱲ ᱚᱱᱟ ᱪᱟᱥ-ᱵᱟᱥ ᱜᱮᱭᱟ ᱛᱟ ᱯᱚᱨ ᱛᱤᱱᱟᱹᱜ ᱮᱢ ᱫᱩᱲᱩᱵᱼᱟ ᱚᱱᱠᱟ ᱞᱮᱠᱟ ᱥᱚᱢᱚᱭ ᱦᱚᱸ ᱵᱟᱝ ᱛᱟᱦᱚᱞᱮ ᱯᱟᱹᱭᱠᱟᱹᱨ ᱨᱮᱜ ᱮᱢᱟ ᱠᱚᱜᱮ ᱦᱩᱭᱩᱜᱼᱟ᱾
ᱦᱮᱸ ᱟᱨ ᱛᱟᱦᱚᱞᱮ ᱜᱚᱝᱠᱮ ᱛᱮ ᱟᱹᱞᱤᱝ ᱦᱮᱸ ᱢᱟ ᱟᱨᱚ ᱞᱟᱹᱭᱵᱤᱱ᱾
ᱢᱤᱫ ᱫᱤᱱ ᱱᱚᱛᱮ ᱪᱟᱥ-ᱵᱟᱥ ᱟᱢᱟᱜ ᱛᱤᱨᱮ ᱦᱟᱴᱮᱢ ᱫᱩᱵᱼᱟ ᱛᱟᱦᱚᱞᱮ ᱚᱱᱠᱟ ᱞᱮᱠᱟ ᱥᱚᱢᱳᱚᱭ ᱵᱟᱹᱱᱮᱛᱮ ᱯᱟᱹᱭᱠᱟᱹᱨᱤ ᱜᱮ ᱮᱢᱟ ᱦᱩᱭᱩᱜᱼᱟ᱾ ᱚᱱᱟᱜᱤᱧ ᱞᱮᱭᱮᱫ ᱛᱟᱦᱮᱸᱱᱟ᱾
ᱦᱮᱸ ᱢᱟᱱᱮ ᱟᱵᱟᱨ ᱛᱟᱵ ᱤᱭᱟᱹ ᱠᱚᱥᱴᱚ ᱫᱚ ᱢᱮᱱᱟᱜ ᱜᱮᱭᱟ ᱥᱮ ᱫᱩᱲᱩᱵ ᱨᱮᱱᱟᱜ ᱦᱚᱸ᱾ ᱟᱨ ᱩᱱᱟᱹᱜ ᱢᱟᱹᱨᱤᱪ ᱟᱹᱠᱷᱨᱤᱧ ᱢᱟ ᱥᱚᱢᱵᱷᱚᱵᱽ ᱵᱟᱝ ᱠᱟᱱᱟ ᱛᱚ᱾
ᱵᱟᱝ ᱠᱟᱱᱟ ᱦᱳᱭ᱾
ᱟᱪᱪᱷᱟ ᱟᱹᱞᱤᱧ ᱦᱚᱸ ᱦᱟᱸᱠᱷᱟᱡ ᱫᱚᱠᱟᱱ ᱠᱚᱫᱚ ᱢᱟᱨᱟᱝ ᱞᱟᱹᱜᱤᱫ ᱞᱤᱧ ᱪᱮᱥᱴᱟᱭᱮᱫᱼᱟ ᱡᱮ ᱢᱟᱨᱟᱝ ᱟᱹᱞᱤᱧ ᱚᱝᱠᱟᱜ ᱜᱮ ᱛᱟᱦᱚᱞᱮ ᱜᱚᱝᱠᱮ ᱟᱵᱤᱱ ᱫᱚ ᱢᱟᱨᱟᱹᱨᱤᱪ ᱪᱟᱥ ᱛᱮᱜᱮ ᱡᱤᱭᱚᱱ ᱫᱚᱵᱤᱱ ᱪᱟᱞᱟᱣ ᱛᱟᱵᱤᱱᱟ ᱥᱮ ᱡᱟᱦᱟᱸᱱᱟᱜ ᱟᱨᱚ ᱚᱝᱠᱟᱱᱟᱜ ᱱᱟᱯᱟᱭ ᱧᱚᱜᱚᱠᱟᱜ ᱵᱤᱱ ᱩᱭᱦᱟᱹᱨ ᱪᱤᱱᱛᱟᱹᱭᱮᱫᱟ,
ᱩᱭᱦᱟᱹᱨ ᱪᱤᱱᱛᱟᱹ ᱵᱚᱞᱛᱮ ᱫᱚ ᱟᱹᱞᱤᱧ ᱦᱚᱞᱤᱧ ᱢᱚᱱᱮᱭᱮᱫ ᱠᱟᱱᱟ ᱫᱤᱱᱠᱮ ᱫᱤᱱ ᱟᱨᱚ ᱪᱟᱥ ᱦᱩᱭᱩᱜᱼᱟ ᱟᱢᱫᱟ ᱠᱤᱪᱩ ᱚᱱᱮ ᱠᱟᱱᱟ᱾
ᱦᱮᱸ ᱟᱯᱮᱥᱮᱫ ᱪᱮᱫ ᱪᱮᱫ ᱱᱟᱯᱟᱭ ᱪᱟᱥ ᱦᱩᱭᱩᱜ ᱞᱟᱹᱭ ᱛᱟᱞᱟᱝ ᱢᱟᱥᱮᱫ ᱢᱟ᱾
ᱟᱞᱮ ᱥᱮᱱ? ᱟᱞᱮ ᱥᱮᱱ ᱫᱚ ᱥᱚᱵᱡᱤ ᱵᱚᱞᱛᱮ ᱡᱚᱛᱚ ᱥᱚᱵᱡᱤᱜ ᱜᱮ ᱦᱩᱭᱩᱜ ᱜᱮᱭᱟ᱾
ᱛᱟᱣ ᱧᱩᱛᱩᱢ ᱠᱚᱢᱟ ᱢᱮᱱᱟᱜ ᱜᱮᱭᱟ ᱥᱮ ᱢᱟ ᱡᱟᱦᱟᱸ ᱛᱤᱱᱟᱹᱜ ᱜᱮ ᱮᱢ ᱫᱤᱥᱟᱹᱭᱮᱜᱼᱟ᱾
ᱚ ᱟᱪᱪᱷᱟ ᱛᱚ ᱢᱟᱹᱨᱤᱪ ᱦᱩᱭᱩᱜ ᱜᱮᱭᱟ ᱠᱚᱯᱷᱤ ᱦᱩᱭᱩᱜ ᱜᱮᱭᱟ ᱵᱤᱞᱟᱹᱛᱤ ᱦᱩᱭᱩᱜ ᱜᱮᱭᱟ ᱟᱹᱞᱩ ᱦᱩᱭᱩᱜ ᱜᱮᱭᱟ ᱯᱮᱭᱟᱡᱽ ᱢᱮᱱᱟᱜ ᱠᱟᱜᱼᱟ ᱟᱨ ᱨᱟᱥᱩᱱ ᱢᱮᱱᱟᱜ ᱟᱠᱟᱫᱟ ᱚᱱᱟ ᱠᱚ ᱦᱩᱭᱩᱜ ᱜᱮᱭᱟ ᱟᱨᱠᱤ᱾ ᱚᱱᱟ ᱠᱚᱜᱮ ᱪᱟᱥ ᱵᱟᱲᱟ ᱦᱩᱭ ᱠᱟᱱᱟ ᱟᱨᱠᱤ᱾
ᱦᱮᱸ ᱟᱹᱰᱤ ᱱᱟᱯᱟᱭ ᱧᱚᱜ ᱮᱢ ᱪᱟᱥᱮᱫ ᱛᱟᱵᱚᱱᱟ ᱢᱟᱱᱮ ᱟᱨ ᱪᱮᱫ ᱠᱚ ᱞᱟᱹᱭᱟ ᱛᱟᱦᱚᱞᱮ ᱱᱚᱣᱟ ᱫᱚ ᱪᱮᱠᱟᱱᱟᱜ ᱠᱷᱮᱛ ᱨᱮ ᱦᱩᱭᱩᱜ ᱜᱮᱭᱟ? ᱱᱚᱣᱟ ᱠᱚᱯᱤ ᱫᱚ ᱚᱠᱟ ᱞᱮᱠᱟᱱᱟᱜ ᱠᱷᱮᱛᱨᱮ ᱦᱩᱭᱩᱜ ᱜᱮᱭᱟ?
ᱠᱚᱯᱤ ᱫᱚ ᱦᱟᱜ ᱟᱨᱠᱤ ᱚᱱᱠᱟ ᱜᱷᱩᱴᱩ ᱧᱚᱜ ᱨᱮ ᱟᱨᱠᱤ ᱥᱮ ᱫᱟᱜ ᱚᱱᱠᱟ ᱞᱮᱠᱟ ᱵᱟᱝ ᱛᱤᱜᱩᱱᱟ ᱚᱱᱮ ᱚᱱᱠᱟ ᱥᱟᱠᱟᱢ ᱢᱤᱫᱴᱮᱡ ᱫᱟᱜ ᱠᱮᱫᱟᱭ ᱛᱚ ᱫᱟᱜ ᱫᱟᱜ ᱚᱱᱠᱟ ᱛᱤᱸᱜᱩ ᱜᱮ ᱢᱮᱱᱟᱜᱼᱟ ᱛᱚ ᱚᱱᱠᱟᱱ ᱡᱟᱭᱜᱟ ᱠᱚᱨᱮ ᱫᱚ ᱦᱟᱜ ᱵᱟᱝ ᱦᱩᱭᱩᱜ ᱜᱮᱭᱟ ᱾
ᱦᱮᱸ ᱮᱠᱫᱚᱢ ᱛᱟᱦᱞᱮ ᱜᱚᱢᱠᱮ ᱱᱚᱜᱼᱚᱭ ᱡᱮ ᱤᱭᱟᱹ ᱟᱞᱩ ᱨᱮᱱᱟᱜ ᱠᱟᱛᱷᱟᱢ ᱞᱟᱹᱭ ᱠᱮᱜᱼᱟ ᱛᱟᱦᱚᱞᱮ ᱟᱞᱩ ᱫᱚ ᱢᱟᱱᱮ ᱚᱱᱟᱛᱮ ᱟᱞᱩ ᱨᱮᱱᱟᱜ ᱡᱟᱝ ᱧᱟᱢᱚᱜᱼᱟᱥᱮ ᱚᱠᱟ ᱞᱮᱠᱟ ᱠᱟᱛᱮ ᱤᱧ ᱢᱟ ᱟᱞᱩ ᱨᱮᱱᱟᱜ ᱡᱟᱝ ᱢᱟ ᱵᱟᱹᱧ ᱧᱮᱞ
ᱚᱝᱠᱮ ᱵᱟᱰᱟᱭ ᱵᱟᱹᱱᱩᱜᱼᱟ ᱪᱮᱫ ᱛᱟᱦᱚᱞᱮ? ᱪᱟᱥ ᱵᱟᱲᱟ ᱵᱟᱝ ᱦᱩᱭ ᱠᱟᱱᱛᱮ?
ᱵᱟᱝ ᱜᱚᱝᱠᱮ ᱟᱞᱮ ᱥᱮᱫ ᱫᱚ ᱠᱷᱟᱱ ᱟᱞᱩ ᱪᱟᱥ ᱫᱚ ᱮᱠᱫᱚᱢ ᱜᱮ ᱵᱟᱝ ᱵᱟᱞᱮ ᱵᱟᱲᱟᱭᱟ ᱾ ᱠᱷᱟᱱ ᱟᱹᱞᱩ ᱫᱚ ᱡᱚᱜ ᱟ ᱥᱮ ᱫᱟᱜᱼᱟ ᱱᱚᱣᱟ ᱠᱷᱟᱡ
ᱟᱞᱮ ᱫᱚ ᱦᱟᱸᱜ ᱱᱚᱜᱼ ᱱᱚᱝᱠᱟ ᱠᱟᱛᱮ ᱞᱟᱹᱭᱮᱫ ᱠᱟᱱᱟ ᱡᱟᱝ ᱥᱮ ᱪᱮᱫ ᱧᱟᱢᱚᱜᱼᱟ ᱛᱟᱦᱚᱞᱮᱧ ᱞᱟᱹᱭᱟᱢ ᱜᱮ
ᱦᱮᱸ ᱾
ᱟᱞᱩ ᱪᱮᱜ ᱠᱟ ᱢᱟᱱᱮ ᱟᱞᱩ ᱵᱚᱱ ᱦᱟᱛᱟᱣ ᱟᱜᱩᱭᱟ ᱛᱚ ᱚᱱᱠᱟ ᱜᱮ ᱦᱟᱛᱟᱣ ᱟᱹᱜᱩᱭ ᱦᱩᱭᱩᱜᱼᱟ ᱚᱱᱠᱟ ᱦᱩᱰᱤᱧ ᱦᱩᱰᱤᱧ ᱧᱚᱜ ᱥᱟᱭᱤᱡ ᱛᱚᱵᱮ ᱚᱱᱟᱜᱮ ᱜᱮᱫ ᱯᱟᱲᱟᱜ ᱠᱟᱛᱮᱫ ᱠᱤᱪᱷᱩ ᱫᱤᱱ ᱫᱚᱦᱚ ᱞᱮᱠᱷᱟᱡ ᱜᱮ ᱟᱨᱠᱤ ᱯᱷᱚᱲ ᱩᱰᱩᱠᱚᱜᱼᱟ ᱾
ᱦᱮᱸ ᱾
ᱚᱱᱟ ᱡᱟᱝ ᱢᱟᱝ ᱫᱚ ᱵᱟᱝ ᱚᱱᱟ ᱯᱷᱚᱲ ᱩᱰᱩᱠ ᱩᱰᱩᱠ ᱠᱟᱛᱮᱜ ᱟᱨᱠᱤ ᱚᱱᱟᱜᱮ ᱟᱨᱠᱤ ᱚᱱᱠᱟ ᱜᱮ ᱰᱩᱵᱞᱤ ᱠᱟᱛᱮᱜ ᱥᱮ ᱥᱤ ᱠᱟᱛᱮ ᱱᱟᱞᱟ ᱠᱟᱛᱮᱜ ᱟᱨᱠᱤ ᱨᱚᱦᱚᱭ ᱞᱮᱠᱷᱟᱱᱜᱤ ᱚᱱᱠᱟ ᱵᱷᱟᱵᱛᱮ ᱨᱚᱦᱚᱭ ᱼᱟ ᱡᱟᱝ ᱠᱚᱫᱚ ᱵᱟᱝ ᱧᱟᱢᱚᱜ
ᱟᱪᱪᱷᱟ ᱴᱷᱤᱠ ᱟᱪᱷᱮ ᱜᱚᱢᱠᱮ ᱱᱚᱜᱼᱚᱭ ᱡᱮ ᱟᱢᱮᱢ ᱞᱟᱹᱭ ᱠᱮᱫᱟ ᱡᱮ ᱱᱚᱝᱠᱟ ᱨᱚᱦᱚᱭ ᱛᱟᱦᱚᱞᱮ ᱟᱜᱠᱷᱟᱡ ᱤᱧᱦᱚᱧ ᱚᱲᱟᱜ ᱨᱤᱧ ᱪᱮᱥᱴᱟ ᱞᱮᱟᱜᱟᱭᱟ ᱟᱹᱞᱩ ᱨᱚᱦ ᱦᱚᱭ ᱨᱮᱱᱟᱜ ᱫᱮᱠᱷᱤ ᱦᱮᱸ ᱫᱮᱠᱷᱤ ᱦᱩᱭᱩᱜ ᱟᱥᱮ ᱵᱟᱝ ᱟᱞᱮ ᱫᱤᱥᱚᱢ ᱥᱮᱫ ᱾ ᱚᱱᱟᱜᱮ ᱟᱜᱠᱷᱟᱡ ᱧᱮᱞ ᱵᱟᱲᱟᱭᱼᱟ ᱾
ᱦᱩᱸ ᱧᱮᱞᱟᱢ ᱦᱟᱸᱜ ᱟᱞᱩ ᱛᱚ ᱚᱱᱠᱟ ᱞᱮᱠᱟ ᱠᱷᱟᱹᱴᱟᱞᱤ ᱵᱟᱹᱱᱩᱜ ᱠᱟᱫᱟ ᱢᱤᱫᱴᱮᱡ ᱜᱮ ᱦᱟᱸᱜ ᱠᱷᱟᱹᱴᱞ ᱫᱟᱜ ᱮᱢ ᱦᱩᱭᱩᱜᱼᱟ ᱟᱨᱠᱤ
ᱦᱮᱸ ᱟᱫᱚ ᱱᱚᱣᱟ ᱢᱟ ᱱᱤᱡᱮ ᱛᱮᱫᱚ ᱵᱟᱢ ᱟᱨᱮᱡᱮᱜᱼᱟ ᱛᱚ ᱢᱮᱥᱤᱱ ᱛᱮᱢ ᱟᱨᱮᱡᱟ ᱾
ᱦᱮᱸ ᱫᱟᱜ ᱟᱨᱠᱤ ᱛᱟᱦᱮᱱ ᱠᱷᱟᱡ ᱫᱚ ᱴᱷᱤᱠ ᱴᱷᱟᱠ ᱜᱮᱭᱟ ᱛᱚ ᱟᱫᱚᱢ ᱫᱤᱥᱚᱢ ᱥᱮᱫ ᱫᱚ ᱧᱮᱞ ᱟᱠᱟᱱᱟ ᱫᱟᱜ ᱠᱚ ᱫᱚᱢᱮ ᱱᱟ ᱜᱟᱰᱟ ᱠᱚ ᱢᱮᱱᱟᱜ ᱛᱮ ᱴᱷᱤᱠ ᱜᱮᱭᱟ ᱾
ᱦᱮᱸ ᱱᱚᱜᱼᱚ ᱱᱚᱝᱠᱟ ᱾ ᱛᱟᱦᱚᱞᱮ ᱜᱚᱝᱠᱮ ᱚᱱᱛᱮ ᱟᱯᱮ ᱥᱮᱫ ᱢᱟᱱᱮ ᱚᱱᱮ ᱯᱮᱱᱰᱮᱞ ᱠᱚ ᱚᱠᱟᱞᱮᱠᱟ ᱵᱮ
ᱯᱤᱱᱰᱤᱛ ᱵᱮᱵᱽᱥᱟ ᱯᱤᱱᱰᱤᱛ ᱵᱮᱵᱽᱥᱟ ᱜᱚᱝᱠᱮ ᱵᱷᱟᱜᱤ ᱜᱮ ᱢᱮᱱᱟᱜ ᱟᱠᱟᱫᱟ ᱟᱞᱮᱥᱮᱱ ᱦᱟᱜ ᱾
ᱟᱠᱷᱟᱡ ᱚᱱᱟᱞᱤᱧ ᱢᱚᱱᱮ ᱠᱟᱜᱼᱟ ᱡᱮ ᱟᱹᱞᱤᱧ ᱦᱚᱸ ᱦᱟᱯᱮᱱ ᱫᱤᱱ ᱠᱤᱪᱷᱩ ᱜᱟᱱ ᱞᱤᱧ ᱠᱚᱨᱟᱣᱟ ᱱᱤᱛᱚᱜ ᱧᱮᱞᱚᱜ ᱠᱟᱱᱟ ᱵᱟᱯᱞᱟ ᱚᱲᱟᱜ ᱨᱮ ᱟᱹᱰᱤ ᱱᱟᱯᱟᱭ ᱱᱟᱯᱟᱭ ᱥᱟᱡᱟᱣᱼ ᱥᱟᱡᱤᱭ ᱫᱟᱠᱚ ᱵᱟᱠᱷᱟᱡ ᱟᱹᱞᱤᱧᱟᱜ ᱦᱚᱸ ᱠᱩᱠᱢᱩ ᱢᱮᱱᱟᱜ ᱛᱟᱹᱞᱤᱧᱟ ᱡᱮ ᱟᱹᱞᱤᱧᱟᱜ ᱦᱚᱸ ᱱᱚᱝᱠᱟ ᱡᱤᱱᱤᱥ
ᱦᱮᱸ ᱜᱚᱝᱠᱮ ᱵᱮᱵᱽᱥᱟᱭ ᱛᱚ ᱟᱹᱰᱤ ᱵᱷᱟᱜᱤ ᱜᱮ ᱠᱟᱹᱣᱰᱤ ᱠᱚ ᱢᱮᱱᱟᱜ ᱟᱻ ᱢᱤᱫᱴᱮᱱ ᱫᱟᱫᱟ ᱦᱚᱲ ᱵᱮᱵᱽᱥᱟᱭ ᱜᱮᱭᱟ ᱛᱚ ᱵᱷᱟᱜᱤ ᱜᱮ ᱠᱟᱣᱰᱤ ᱢᱮᱱᱟᱜ ᱠᱟᱫᱟ ᱩᱱᱤ
ᱦᱮᱸ ᱾ ᱠᱟᱹᱣᱰᱤ ᱢᱟ ᱥᱟᱱᱟᱢᱟᱜ ᱨᱮᱜᱮ ᱢᱮᱱᱟᱜᱼᱟ ᱢᱮᱱᱠᱷᱟᱱ ᱚᱱᱟᱨᱮ ᱡᱚᱯᱲᱟᱣ ᱛᱟᱦᱮᱸᱱ ᱦᱩᱭᱩᱜᱼᱟ ᱾ ᱥᱮ ᱚᱱᱟ ᱡᱟᱦᱟᱸ ᱡᱤᱱᱤᱥ ᱠᱚᱢ ᱠᱤᱨᱤᱧᱟ ᱚᱱᱟ ᱢᱟ ᱫᱟᱢ ᱜᱮᱭᱟ ᱛᱚ ᱯᱳᱭᱞᱳ ᱢᱟ ᱟᱹᱰᱤ
ᱦᱳᱭ ᱦᱳᱭ ᱦᱮᱸ ᱵᱟᱢ ᱤᱱᱵᱷᱮᱥᱴ ᱞᱮᱠᱷᱟᱡ ᱦᱚ ᱵᱟᱝ ᱦᱩᱭᱩᱜᱼᱟ ᱟᱫᱚ ᱪᱤᱠᱟᱹᱛᱮ ᱦᱩᱭᱩᱜᱼᱟ ᱾
ᱦᱮᱸ ᱦᱮᱸ ᱦᱚᱸ-ᱚ ᱱᱚᱠᱟᱜᱮ ᱾ ᱛᱟᱦᱞᱮ ᱜᱚᱢᱠᱮ ᱦᱮᱸ ᱠᱩᱠᱢᱩ ᱢᱮᱱᱟᱜ ᱛᱟᱞᱤᱧᱟ ᱫᱮᱠᱷᱤ ᱾ ᱯᱩᱨᱚᱱ ᱫᱟᱲᱮᱜ ᱠᱟᱱᱟᱞᱤᱧ ᱥᱮ ᱵᱟᱝ ᱾
ᱪᱮᱥᱴᱟᱭ ᱵᱤᱱ ᱦᱳᱭᱛᱳ ᱦᱩᱭᱩᱜ ᱜᱮᱭᱟ ᱦᱟᱸᱜ ᱾ ᱟᱨ ᱯᱤᱱᱰᱤᱞ ᱥᱟᱶᱛᱮ ᱟᱨᱚ ᱚᱱᱟ ᱮᱠᱷᱚᱱ ᱛᱚ ᱰᱤᱡᱮ ᱦᱟᱸᱜ ᱫᱚᱢᱮ ᱪᱟᱞᱟᱜ ᱠᱟᱱᱟ ᱵᱟᱯᱞᱟ ᱚᱲᱟᱜ ᱠᱚᱨᱮ ᱧᱮᱞ ᱦᱩᱭᱩᱜ ᱠᱟᱱᱟ ᱥᱮ ᱜᱚᱢᱠᱮ ᱟᱯᱮᱥᱮᱫ ᱫᱚ ᱵᱟᱝ ᱪᱟᱞᱟᱜ ᱠᱟᱱᱟ?
ᱠᱚᱢᱚᱱ ᱟᱠᱟᱱᱟ ᱠᱟᱡᱽ ᱧᱮᱞᱚᱜ ᱠᱟᱱᱟ ᱾
ᱡᱩᱫᱤᱭᱳ ᱰᱤᱡᱮ ᱪᱟᱹᱞᱩ ᱢᱮᱱᱟᱜ ᱠᱷᱟᱱ ᱟᱯᱮ ᱥᱟᱱ ᱥᱟᱵ ᱠᱟᱢ ᱯᱮᱱᱰᱤᱞ ᱥᱟᱶᱛᱮ ᱚᱱᱟ ᱰᱤᱡᱮ ᱦᱚᱸ ᱡᱩᱫᱤ ᱵᱮᱱ ᱫᱟᱲᱮᱭᱟᱜᱼᱟ ᱛᱚ ᱟᱨᱚ ᱵᱷᱟᱜᱮᱜᱼᱟ ᱾
ᱦᱮᱸ ᱢᱮᱫ ᱫᱷᱟᱣ ᱛᱮᱫᱚ ᱦᱟᱛᱟᱣ ᱦᱚᱸ ᱵᱟᱝ ᱥᱚᱢᱵᱷᱚᱵ ᱠᱟᱱᱟ ᱾ ᱢᱮᱱᱠᱷᱟᱱ ᱟᱥᱛᱮ ᱟᱥᱛᱮ ᱦᱮᱸ ᱦᱟᱛᱟᱣ ᱨᱮᱱᱟᱜ ᱤᱪᱪᱷᱟᱹ ᱢᱮᱱᱟᱜ ᱛᱟᱹᱞᱤᱧᱟ ᱡᱷᱚᱛᱚ ᱜᱮ ᱢᱟᱱᱮ ᱡᱷᱚᱛᱚ ᱯᱮᱱᱰᱮᱞ ᱨᱮᱱᱟᱜ ᱥᱮᱴᱟᱯ ᱡᱮᱢᱚᱱ ᱛᱟᱦᱮᱱ ᱢᱟ ᱾
ᱦᱩᱸ ᱦᱩᱸ ᱦᱩᱸ ᱚ ᱟᱪᱪᱷᱟ
ᱛᱟᱦᱚᱞᱮ ᱜᱚᱝᱠᱮ ᱱᱚᱣᱟ ᱥᱚᱵᱽᱡᱤ ᱨᱚᱦᱚᱭ ᱵᱚᱫᱚᱞ ᱛᱮ ᱟᱨᱚ ᱪᱮᱫ ᱚᱱᱠᱟᱱᱟᱜ ᱠᱟᱹᱢᱤ ᱠᱚᱵᱤᱱ ᱵᱟᱲᱟᱭᱟ ᱠᱟᱹᱴᱤᱡ ᱮᱢ ᱞᱟᱹᱭ ᱞᱮᱠᱷᱟᱱ
ᱠᱟᱹᱢᱤ ᱵᱚᱞᱛᱮ ᱫᱚ ᱦᱟᱸᱜ ᱚᱱᱟ ᱜᱟᱹᱰᱤ ᱡᱩᱛ ᱠᱚ ᱴᱟᱠ ᱴᱩᱠ ᱦᱟᱸᱜ ᱞᱤᱧ ᱵᱟᱲᱟᱭ ᱟᱠᱟᱫᱟ ᱥᱟᱭᱠᱮᱞ ᱥᱟᱨᱟᱣ ᱥᱮ ᱢᱚᱴᱚᱨ ᱥᱟᱭᱠᱮᱞ ᱥᱮ ᱯᱟᱣ ᱚᱱᱟ ᱠᱚ ᱡᱩᱛᱞᱤᱧ ᱵᱟᱲᱟᱭᱟ ᱦᱟᱸᱜ ᱾
ᱦᱮᱸ ᱱᱚᱣᱟ ᱠᱚᱫᱚ ᱮᱠᱫᱚᱢ ᱟᱹᱰᱤ ᱱᱟᱯᱟᱭ ᱠᱟᱹᱢᱤ ᱠᱟᱱᱟ ᱦᱮᱸ ᱢᱟᱱᱮ ᱵᱟᱹᱫ ᱵᱟᱹᱭᱦᱟᱹᱲ ᱠᱷᱚᱱᱟᱜ ᱠᱷᱟᱴᱟᱣ ᱠᱷᱚᱱᱟᱜ ᱢᱟ ᱚᱱᱟ ᱨᱮᱦᱚᱸ ᱛᱚ ᱯᱚᱭᱥᱟ ᱫᱚ ᱢᱮᱱᱟᱜ-ᱟ ᱛᱚ ᱾
ᱦᱮᱸ ᱜᱚᱝᱠᱮ ᱱᱚᱣᱟ ᱨᱮ ᱯᱚᱭᱥᱟ ᱵᱚᱞᱛᱮ ᱵᱷᱟᱜᱤ ᱜᱮ ᱦᱟᱸᱜ ᱢᱮᱱᱟᱜ ᱟᱠᱟᱫᱟ ᱱᱚᱣᱟ ᱨᱮᱦᱚᱸ ᱾
ᱟᱪᱪᱷᱟ ᱜᱚᱝᱠᱮ ᱱᱚᱜᱼᱚᱭ ᱡᱮ ᱢᱚᱴᱚᱨ ᱥᱟᱭᱠᱮᱞ ᱥᱟᱨᱟᱣ ᱵᱤᱱ ᱥᱮᱬᱟ ᱟᱠᱟᱜᱼᱟ ᱚᱠᱟ ᱞᱮᱠᱟᱛᱮ ᱵᱤᱱ ᱥᱮᱬᱟᱣ ᱟᱠᱟᱫᱟ?
ᱥᱮᱬᱟ ᱵᱚᱞᱛᱮ ᱫᱚ ᱢᱤᱫᱴᱮᱡ ᱠᱩᱢᱟᱹᱝ ᱦᱚᱲ ᱢᱮᱱᱟᱭ ᱜᱮᱭᱟ ᱛᱚ ᱟᱫᱚ ᱩᱱᱤ ᱫᱚ ᱟᱞᱮ ᱴᱷᱮᱡ ᱜᱟᱹᱨᱫᱤ ᱡᱟᱢᱟᱭ ᱜᱮ ᱛᱟᱦᱮ ᱱᱟᱭ ᱾
ᱦᱮᱸ
ᱟᱨ ᱫᱤᱭᱮ ᱠᱷᱟᱱ ᱱᱤᱡᱮ ᱚᱲᱟᱜ ᱨᱮᱜᱮ ᱛᱚ ᱾
ᱦᱮᱸ
ᱧᱮᱞ ᱧᱮᱞ ᱛᱮ ᱦᱤᱡᱩᱜ ᱢᱮ ᱱᱚᱣᱟ ᱴᱟᱭᱟᱨ ᱨᱮᱸᱧ ᱫᱮᱱ ᱦᱟᱱᱟ ᱴᱟᱭᱟᱨ ᱨᱮᱸᱧ ᱫᱮᱱ ᱚᱱᱠᱟ ᱚᱱᱠᱟᱛᱮ ᱢᱟᱥᱮ ᱞᱟᱲᱟᱭ ᱢᱮ ᱚᱱᱠᱟ ᱚᱱᱠᱟ ᱛᱮ ᱟᱨᱠᱤ ᱥᱮᱬᱟ ᱵᱟᱲᱟ ᱦᱩᱭ ᱠᱟᱱᱟ ᱾
ᱟᱪᱪᱷᱟ ᱟᱹᱰᱤ ᱱᱟᱯᱟᱭ ᱾
ᱛᱚᱠᱷᱚᱱ ᱜᱮ ᱤᱧ ᱥᱟᱵ ᱠᱟᱢ ᱯᱷᱤᱨᱤᱧ ᱛᱟᱦᱮᱱᱟ ᱛᱚᱠᱷᱚᱱ ᱜᱮ ᱯᱷᱤᱨᱤ ᱠᱚᱧ ᱛᱟᱦᱮᱱᱟ ᱟᱨᱠᱤ ᱤᱫᱤ ᱵᱟᱲᱟᱧ ᱜᱮᱭᱟ ᱚᱱᱠᱟ ᱠᱟᱛᱮᱫ ᱜᱮ ᱴᱩᱠ ᱴᱟᱠ ᱥᱮᱬᱟ ᱦᱩᱭ ᱠᱟᱱᱟ ᱾
ᱟᱪᱪᱷᱟ ᱴᱩᱠ ᱴᱟᱠ ᱢᱟᱱᱮ ᱱᱟᱯᱟᱭ ᱜᱮᱢ ᱥᱮᱬᱟ ᱟᱠᱟᱜᱼᱟ ᱾
ᱦᱮᱸ ᱦᱮᱸ ᱟᱢᱫᱟ ᱠᱤᱪᱷᱩ ᱠᱟᱹᱢᱤ ᱦᱩᱭᱩᱜ ᱜᱮᱭᱟ ᱛᱚ ᱢᱤᱫᱴᱮᱡ ᱠᱟᱹᱢᱤ ᱜᱮ ᱦᱟᱸᱜ ᱡᱩᱛ ᱞᱮᱠᱟ ᱫᱚ ᱦᱟᱸᱧ ᱵᱟᱰᱟᱭ ᱟᱠᱟᱫᱟ ᱾ ᱚᱱᱟ ᱵᱷᱮᱰ ᱵᱷᱮᱴᱤ ᱜᱟᱹᱰᱤ ᱥᱮ ᱪᱮᱫ ᱜᱟᱹᱰᱤ?
ᱥᱚᱢᱚᱭ ᱠᱚᱛᱚ ᱚᱱᱠᱟ ᱢᱟ ᱵᱟᱝ ᱧᱟᱢᱚᱜ ᱠᱟᱱᱟ ᱱᱤᱛᱚᱜ ᱦᱟᱸᱜ ᱾ ᱤᱭᱟᱹᱨᱮ ᱦᱟᱱᱟᱢ ᱠᱟᱹᱢᱤᱭᱟ ᱥᱮ ᱱᱚᱣᱟᱢ ᱠᱟᱹᱢᱤᱭᱟ ᱟᱫᱚ ᱟᱵᱚ ᱢᱟ ᱢᱟᱹᱱᱢᱤ ᱠᱟᱱᱟ ᱵᱚᱱ ᱠᱟᱹ ᱴᱤᱡ ᱢᱟ ᱡᱤᱨᱟᱹᱣ ᱠᱚᱢᱟ ᱢᱮᱱᱟᱜ ᱜᱮ
ᱦᱩᱸ ᱦᱩᱸ
ᱛᱟᱦᱚᱞᱮ ᱜᱚᱢᱠᱮ ᱟᱨ ᱢᱟ ᱚᱱᱠᱟᱱᱟᱜ ᱡᱩᱫᱤ ᱟᱢᱟᱜ
ᱛᱟᱦᱚᱞᱮ ᱱᱚᱣᱟ ᱡᱩᱛᱟᱹ ᱫᱚᱠᱟᱱ ᱢᱚᱛᱚᱡ ᱜᱮ ᱥᱮ ᱟᱨᱚ ᱡᱟᱦᱟᱱᱟᱜ ᱵᱤᱱ ᱪᱤᱠᱟᱹᱭ ᱜᱮᱭᱟ ᱛᱟᱦᱚᱞᱮ ᱟᱨᱚ?
ᱦᱮᱸ ᱡᱩᱛᱟᱹ ᱫᱚᱠᱟᱱ ᱢᱚᱛᱚᱡ ᱫᱚ ᱵᱟᱝᱠᱟᱡᱽ ᱟᱹᱞᱤᱧᱤᱡ ᱤᱭᱟᱹ ᱮᱨᱟ ᱜᱮ ᱩᱱᱤ ᱫᱚ ᱦᱟᱠᱷᱟᱡᱽ ᱪᱟ ᱫᱚᱠᱟᱱ, ᱟᱹᱞᱤᱧᱟᱜ ᱫᱚᱠᱟᱱ ᱥᱩᱨ ᱨᱮᱜᱮ ᱠᱷᱟᱡᱽ᱾ ᱩᱱᱤ ᱮᱴᱟᱜ ᱮ ᱪᱟᱪᱟᱞᱟᱣ ᱜᱮᱭᱟ ᱪᱟ ᱫᱚᱠᱟᱱ ᱫᱚ ᱦᱟᱜ᱾
ᱚ ᱟᱪᱪᱷᱟ ᱟᱪᱪᱷᱟ᱾
ᱱᱚᱝᱠᱟ ᱠᱟᱛᱮᱜ ᱵᱟᱝᱠᱷᱟᱡ ᱥᱚᱝᱥᱟᱨ ᱠᱚᱫᱚ ᱪᱟᱞᱟᱜ ᱠᱟᱱᱟ᱾
ᱚ ᱟᱪᱪᱷᱟ᱾
ᱛᱟᱦᱚᱞᱮ ᱜᱚᱢᱠᱮ ᱮ ᱜᱤᱨᱮᱡ ᱫᱚᱠᱟᱱ ᱨᱮᱫᱚ ᱵᱤᱱ ᱠᱟᱹᱢᱤ ᱵᱟᱲᱟ ᱟᱠᱟᱜ-ᱟ ᱥᱮ ᱵᱟᱝ ᱢᱟᱱᱮ ᱥᱟᱨᱟᱼᱥᱟᱨᱤ ᱠᱟᱫᱟ ᱵᱤᱱ ᱥᱮ ᱵᱟᱝ?
ᱦᱮᱸ ᱜᱚᱢᱠᱮ ᱥᱟᱨᱟᱼᱥᱟᱨᱤ ᱦᱩᱭ ᱠᱟᱱᱟ᱾
ᱛᱟᱦᱚᱞᱮ ᱚᱠᱟᱞᱮᱠᱟ ᱠᱟᱹᱣᱰᱤ ᱦᱤᱡᱩᱜ ᱜᱮᱭᱟ?
ᱢᱟᱱᱮᱧ ᱠᱟᱹᱢᱤ ᱵᱟᱲᱟ ᱦᱩᱭ ᱟᱠᱟᱱᱟ ᱴᱩᱠ ᱴᱟᱠ ᱢᱟᱱᱮ ᱤᱧ ᱛᱚ ᱱᱚᱛᱮ ᱥᱩᱠ ᱠᱮᱣᱟ ᱚᱱᱟᱨᱮ
ᱦᱮᱸ ᱜᱚᱢᱠᱮ᱾
ᱥᱟᱨᱟᱣ ᱵᱟᱲᱟ ᱫᱚ ᱦᱩᱭ ᱟᱠᱟᱱ ᱜᱮᱭᱟ ᱜᱤᱨᱮᱡ ᱥᱮᱱᱤᱧ ᱪᱟᱞᱟᱣ ᱵᱟᱲᱟ ᱟᱠᱟᱱ ᱜᱮᱭᱟ᱾
ᱟᱪᱪᱷᱟ ᱟᱹᱰᱤ ᱱᱟᱯᱟᱭ᱾
ᱦᱳᱭ
ᱟᱨ ᱢᱟᱱᱮ ᱚᱲᱟᱜ ᱥᱚᱝᱥᱟᱨ ᱪᱟᱞᱟᱜ-ᱟ ᱱᱚᱣᱟ ᱜᱮᱨᱮᱡᱽ ᱫᱚᱠᱟᱱ ᱠᱷᱩᱞᱟᱹᱣ ᱞᱮᱠᱷᱟᱱ?
ᱦᱮᱸ ᱦᱮᱸ ᱫᱚᱢᱮ ᱪᱟᱞᱟᱜ-ᱟ ᱜᱚᱢᱠᱮ᱾
ᱢᱟᱱᱮ ᱢᱟᱱᱮ ᱜᱮᱨᱮᱡ ᱫᱚᱠᱟᱱ ᱪᱟᱞᱟᱣ ᱠᱚᱛᱮ ᱜᱮᱞᱮ ᱪᱮᱫ ᱪᱮᱫ ᱠᱚ ᱵᱟᱹᱜᱤ ᱦᱩᱭᱩᱜ-ᱟ ᱱᱚᱣᱟ ᱠᱟᱛᱷᱟ ᱞᱟᱹᱭ ᱛᱟᱞᱟᱝ ᱢᱮ᱾
ᱵᱟᱹᱜᱤ
ᱦᱩᱸ
ᱵᱟᱹᱜᱤ ᱵᱚᱞᱛᱮ ᱫᱚ ᱪᱮᱫ ᱚᱱᱠᱟ ᱞᱮᱠᱟ ᱫᱚ ᱪᱮᱫ ᱮᱢ ᱵᱟᱹᱜᱤᱭᱟ, ᱵᱟᱹᱜᱤ ᱞᱮᱠᱟᱱᱟᱜ ᱫᱚ ᱵᱟᱹᱱᱩᱜ ᱟᱠᱟᱫᱟ ᱠᱟᱨᱚᱱ᱾
ᱢᱟᱱᱮ ᱯᱟᱛᱟ ᱪᱷᱟᱛᱟ ᱠᱚᱫᱚ ᱵᱟᱹᱜᱤ ᱦᱩᱭᱩᱜᱼᱟ ᱥᱮ ᱢᱮᱱᱠᱷᱟᱱ ᱯᱟᱛᱟ ᱪᱷᱟᱛᱟ ᱡᱩᱫᱤᱢ ᱪᱟᱞᱟᱜᱼᱟ ᱢᱮᱱᱠᱷᱟᱱ ᱚᱱᱟ
ᱦᱮᱸ ᱟᱢ ᱡᱩᱫᱤ ᱦᱟᱸᱜ ᱜᱚᱢᱠᱮ ᱢᱤᱫᱴᱮᱡ ᱜᱮᱨᱮᱡ ᱮᱢ ᱠᱷᱩᱞᱟᱹᱣ ᱠᱟᱫᱟ ᱛᱚ ᱜᱮᱨᱮᱡ ᱟᱨᱠᱤ ᱫᱚᱠᱟᱱ ᱵᱚᱱᱫᱚ ᱠᱟᱛᱮ ᱯᱟᱛᱟ ᱪᱷᱟᱛᱟᱢ ᱪᱟᱞᱟᱜ ᱠᱟᱱᱟ ᱱᱚᱝᱠᱟ ᱞᱮᱠᱷᱟᱱ ᱫᱚ ᱦᱟᱸᱜ ᱟᱢᱟᱜ ᱫᱚᱠᱟᱱ ᱫᱚ ᱵᱟᱝ ᱪᱟᱞᱟᱜ-ᱟ᱾
ᱦᱩᱸ
ᱟᱢ ᱛᱚ ᱴᱟᱭᱤᱢ ᱢᱚᱛᱚᱢ ᱫᱚᱠᱟᱱ ᱠᱷᱩᱞᱟᱹᱣ ᱞᱟᱜᱟᱣ ᱢᱮᱭᱟ᱾
ᱢᱟᱱᱮ ᱦᱚᱲ ᱥᱟᱶ ᱵᱷᱟᱜᱤ ᱥᱟᱹᱜᱟᱹᱭ ᱫᱚᱦᱚ ᱫᱚᱨᱠᱟᱨ, ᱤᱱᱟᱹ ᱠᱷᱟᱱ ᱜᱮ ᱛᱚ ᱦᱟᱡᱩᱜ ᱟᱠᱚ ᱟᱢ ᱴᱷᱮᱱ, ᱵᱟᱠᱷᱟᱱ ᱛᱚ ᱚᱱᱠᱟ ᱞᱮᱠᱟ ᱵᱟᱝ ᱪᱟᱞᱟᱜ-ᱟ᱾
ᱦᱮᱸ ᱱᱚᱣᱟ ᱠᱚᱢᱟ, ᱢᱟᱱᱮ ᱠᱷᱩᱫᱽᱫᱟᱨ ᱥᱟᱞᱟᱜ ᱚᱠᱟ ᱞᱮᱠᱟ ᱥᱟᱹᱜᱟᱹᱭ ᱮᱢ ᱫᱚᱦᱚᱭᱟ ᱚᱱᱠᱟ ᱜᱮᱠᱚ ᱦᱤᱡᱩᱜ-ᱟ ᱦᱮᱸᱥᱮ᱾
ᱦᱩᱸ ᱦᱩᱸ ᱦᱩᱸ᱾
ᱚᱱᱠᱟ ᱜᱮ ᱧᱮᱞ ᱠᱟᱱᱟ, ᱟᱹᱰᱤ ᱟᱭᱢᱟ ᱡᱟᱭᱜᱟ ᱨᱮ ᱡᱮ ᱵᱟᱝᱠᱷᱟᱱ ᱜᱮᱨᱮᱡᱽ ᱠᱚᱢᱟ ᱵᱚᱱᱫᱚᱜ ᱠᱟᱱ ᱛᱟᱠᱚᱣᱟ᱾
ᱦᱮᱸ ᱦᱮᱸ ᱚᱱᱠᱟ ᱟᱢᱫᱟ ᱡᱟᱭᱜᱟ ᱨᱮ ᱢᱮᱱᱟᱜ ᱟᱠᱟᱫ ᱜᱮᱭᱟ, ᱟᱫᱚ ᱚᱱᱠᱟ ᱵᱚᱱᱫᱚ ᱟᱠᱟᱱ ᱛᱟᱠᱚᱣᱟ ᱛᱚ ᱴᱷᱤᱠ ᱴᱷᱟᱠ ᱵᱟᱝᱠᱚ ᱠᱷᱩᱞᱟᱹ ᱫᱚᱠᱟᱱ ᱠᱚ ᱟᱨ ᱴᱷᱤᱠ ᱴᱷᱟᱠ ᱦᱚᱸ ᱡᱩᱫᱤ ᱵᱟᱢ ᱥᱟᱨᱟ